ᱨᱚᱲ ᱟᱸᱡᱚᱢᱚᱜ ᱠᱟᱱᱟ ᱦᱮᱸ ᱚ ᱱᱮᱴᱳᱣᱟᱨᱠ ᱠᱟᱴᱤᱡ ᱡᱟᱱᱤᱡ ᱮ ᱰᱤᱥᱴᱟᱵ ᱧᱚᱜ ᱞᱮᱫᱟ ᱤᱧᱟᱹᱜ ᱫᱚ ᱦᱟᱸᱜ ᱴᱷᱤᱠ ᱜᱮ ᱧᱟᱢ ᱫᱟ ᱛᱚ ᱚᱱᱛᱮᱱᱟᱜ ᱧᱮᱞ ᱞᱮᱟᱜᱟᱭ ᱢᱮ ᱡᱩᱫᱤ ᱧᱮᱞ ᱢᱮ ᱪᱮᱫᱠᱟ ᱱᱮᱴᱣᱟᱨᱠ
ᱦᱳᱭ ᱮᱫᱟᱭ ᱯᱷᱳᱱ ᱱᱮᱴᱳᱣᱟᱨᱠ ᱵᱷᱟᱜᱤ ᱜᱮ ᱧᱮᱞᱚᱜ ᱠᱟᱱᱟ ᱥᱮᱛᱟᱜ ᱨᱮ ᱱᱟᱥᱛᱟ ᱵᱟᱲᱟ
ᱦᱮᱸ
ᱚ ᱟᱯ ᱥᱮᱫ ᱪᱮᱫ ᱞᱮᱠᱟ ᱦᱮᱸ ᱦᱮᱞᱳ
ᱥᱮ ᱪᱮᱫ ᱠᱚᱭ ᱦᱮᱸ ᱦᱮᱸ ᱤᱧᱟᱹᱜ ᱵᱟᱝ ᱟᱧᱡᱚᱢᱚᱜ ᱠᱟᱱᱟ
ᱢᱮᱱᱫᱟᱹᱧ ᱪᱮᱫ ᱠᱚ ᱪᱮᱠᱟ ᱦᱩᱭᱩᱜ ᱠᱟᱱᱟ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱝ ᱦᱩᱭᱩᱜ ᱠᱟᱱᱟ ᱪᱟᱥᱵᱟᱥ ᱠᱚᱫᱚ ᱟᱹᱣᱨᱤᱭᱟᱜᱼᱟ ᱟᱨᱠᱤ ᱚᱱᱟ ᱵᱚᱨᱥᱟ ᱛᱤ ᱨᱮᱫᱚ ᱩᱱᱟᱹᱜ ᱵᱟᱠᱚ ᱪᱟᱥ ᱟᱠᱚ ᱚᱱᱟ ᱵᱚᱨᱥᱟ ᱯᱚᱨᱮ ᱠᱚ ᱪᱟᱥ ᱟᱠᱚ ᱟᱨᱠᱤ᱾
ᱦᱮᱸ ᱦᱮᱸ ᱦᱮᱸ
ᱤᱧ ᱦᱚᱸ ᱱᱤᱛᱚᱜ ᱫᱚ ᱦᱟᱸᱜ ᱱᱚᱜ ᱚᱭᱤᱧ ᱫᱩᱲᱩᱵ ᱵᱟᱲᱟ ᱠᱟᱱᱟ ᱢᱟᱱᱮ ᱚᱲᱟᱜ ᱠᱚᱨᱮ ᱢᱟ ᱟᱹᱰᱤ ᱜᱮᱥ ᱜᱮ ᱵᱩᱡᱷᱟᱹᱜ ᱠᱟᱱ ᱟᱫᱚ ᱪᱮᱫ ᱮᱢ ᱪᱤᱠᱟᱹ᱾ ᱱᱚᱜᱼᱚᱭ ᱫᱟᱨᱮ ᱩᱢᱩᱞ ᱠᱚᱨᱮ ᱦᱮᱡ ᱵᱟᱲᱟ ᱠᱟᱛᱮᱫ ᱟᱱᱚ ᱚᱠᱟ ᱨᱮᱫᱚ ᱱᱮᱴᱣᱟᱨᱠ ᱵᱤᱥᱤ ᱧᱟᱢᱛᱮ ᱦᱟᱸᱜ ᱫᱩᱲᱩᱵ ᱵᱟᱲᱟ ᱦᱩᱭ ᱟᱠᱟᱱᱟ ᱚᱱᱠᱟ
ᱚ ᱚ ᱤᱧ ᱦᱚ ᱫᱟᱨᱮ ᱩᱢᱩᱞ ᱨᱮᱜᱮ ᱤᱭᱠᱟ ᱚᱲᱟᱜ ᱨᱮ ᱱᱮᱴᱣᱟᱨᱠ ᱵᱟᱭ ᱧᱟᱢ ᱮᱫᱟ
ᱦᱳᱭ ᱦᱳᱭ ᱦᱳᱭ ᱟᱨ ᱛᱟᱦᱚᱞᱮ ᱦᱟᱸᱜ ᱯᱟᱭᱨᱟ ᱵᱟᱲᱟ ᱠᱚ ᱦᱳᱭ ᱱᱟᱥᱮ ᱟᱹᱣᱨᱤ
ᱯᱟᱭᱨᱟ ᱵᱟᱲᱟ ᱫᱚ ᱟᱣᱨᱤᱭᱟ ᱮᱭ ᱠᱤᱪᱷᱩ ᱠᱷᱚᱱ ᱟᱜᱮ ᱜᱮ ᱵᱮᱨᱮᱫ ᱦᱩᱭ ᱠᱟᱱᱟ᱾
ᱚᱲᱟᱜ ᱨᱮᱱᱟᱜ ᱠᱟᱹᱢᱤ ᱛᱚ ᱴᱩᱠᱴᱟᱠ ᱥᱟᱨᱟ ᱠᱟᱛᱮᱫ ᱟᱫᱚ ᱯᱟᱭᱨᱟ ᱵᱟᱲᱟ ᱠᱚ ᱦᱩᱭᱩᱜᱼᱟ ᱟᱨᱠᱤ᱾
ᱦᱮᱸ ᱦᱮᱸ ᱦᱮᱸ ᱱᱮ ᱚᱸᱰᱮ ᱫᱚ ᱥᱮᱛᱟᱜ ᱜᱮ ᱯᱟᱭᱨᱟᱟᱜ ᱵᱮᱥ ᱦᱤᱡᱩᱜᱼᱟ ᱟᱨ ᱵᱟᱝ ᱛᱚ ᱱᱚᱜᱚᱭ ᱛᱚ ᱛᱚᱞᱟ ᱠᱚ ᱦᱟᱜ ᱜᱤᱰᱤ ᱠᱚᱞᱮ ᱮᱦᱚᱵ ᱠᱮᱫᱟ ᱟᱫᱚ᱾ ᱜᱤᱰᱤ ᱢᱟᱞᱮ ᱜᱤᱰᱤ ᱠᱟᱹᱭ ᱠᱟᱜᱼᱟ ᱠᱟᱹᱴᱤᱡ ᱠᱟᱹᱴᱤᱡ ᱚᱢᱚᱱ ᱠᱟᱛᱮᱫ ᱮᱜ ᱢᱟᱱᱮ ᱫᱟᱜ ᱦᱚᱸ ᱵᱟᱭ ᱫᱟᱜ ᱮᱫᱟ ᱟᱨ ᱚᱱᱠᱟ ᱦᱟᱨᱟ ᱦᱚᱸ ᱚᱢᱚᱱ ᱦᱚᱸ ᱴᱷᱤᱠ ᱴᱷᱟᱠ ᱵᱟᱝ ᱚᱢᱚᱱᱚᱜ ᱠᱟᱱᱟ ᱵᱟᱭ ᱫᱟᱜ ᱮᱫ ᱛᱮ
ᱚ ᱚ ᱫᱟᱜ ᱞᱮᱠᱷᱟᱱ ᱵᱷᱟᱜᱤ ᱟᱨᱠᱤ ᱚ ᱫᱟᱜ ᱞᱮᱠᱟᱱ ᱵᱷᱟᱜᱮ ᱟᱯᱮ ᱥᱮᱫ ᱪᱟᱥᱵᱟᱥ ᱦᱚᱸ ᱱᱟᱯᱟᱭ᱾ ᱦᱩᱭᱩᱜ ᱡᱮ ᱱᱚᱜᱼᱚᱭ ᱡᱮ ᱪᱮᱫ ᱚᱢᱵᱷᱚ ᱯᱚᱨᱚᱵᱽ ᱥᱮᱴᱮᱨᱚᱜ ᱠᱟᱱᱟ ᱦᱮᱸ ᱦᱮᱞᱳ
ᱡᱩᱫᱤ ᱱᱚᱜᱼᱚᱭ ᱟᱵᱚᱣᱟᱜ ᱛᱚ ᱥᱩᱨ ᱨᱮ ᱚᱢᱚᱵᱚᱛᱤ ᱯᱚᱨᱚᱵᱽ ᱥᱮᱴᱮᱨᱚᱜ ᱠᱟᱱᱟ ᱚᱱᱟ ᱯᱚᱨᱚᱵᱽ ᱵᱤᱥᱚᱭ ᱛᱮ ᱡᱟᱦᱟᱱᱟᱜ ᱞᱟᱹᱭ ᱵᱤᱱ ᱪᱮᱫ ᱞᱮᱠᱟ ᱠᱚ ᱢᱟᱱᱟᱣ ᱜᱮᱭᱟ ᱠᱚ ᱟᱯᱮ ᱥᱮᱫ
ᱦᱳᱭ ᱟᱞᱮ ᱫᱚ ᱦᱟᱜ ᱱᱚᱜᱼᱚᱭ ᱛᱚ ᱦᱟᱜ ᱟᱢᱵᱟᱵᱚᱛᱤ ᱯᱚᱨᱚᱵᱽ ᱢᱮᱱᱛᱮᱫᱚ ᱢᱟᱱᱮ ᱱᱚᱣᱟ ᱡᱮᱸᱷᱮᱴ ᱵᱚᱸᱜᱟ ᱢᱩᱪᱟᱹᱫ ᱥᱮᱫ ᱨᱮᱜᱮ ᱢᱤᱫᱴᱮᱱ ᱯᱚᱨᱚᱵᱽ ᱦᱳᱭᱮᱱ ᱛᱟᱞᱮᱭᱟ ᱟᱨ ᱚᱱᱟ ᱯᱚᱨᱚᱵᱽ ᱨᱮᱜᱮ ᱦᱟᱸᱜ ᱢᱟᱱᱮ ᱚᱱᱟ ᱯᱷᱚᱞᱰᱚᱞ ᱢᱟᱱᱮ ᱩᱞ ᱡᱚᱛᱚ ᱠᱤᱪᱷᱩ ᱠᱟᱱᱴᱷᱟ ᱱᱚᱜ ᱱᱟ ᱠᱚ ᱟᱹᱰᱤ ᱜᱮ ᱯᱚᱨᱚᱵᱽ ᱨᱮᱠᱚ ᱢᱟᱱᱮ ᱡᱚᱢ ᱵᱟᱲᱟᱭᱮᱫ ᱛᱟᱦᱮᱱ ᱜᱮᱭᱟ ᱛᱚ ᱚᱱᱮ ᱚᱱᱟᱜᱮ ᱵᱤᱥᱤ ᱞᱮ ᱢᱟᱱᱟᱣᱟ ᱟᱨ ᱟᱹᱛᱩ ᱚᱲᱟᱜ ᱠᱚᱨᱮ ᱦᱟᱸᱜ ᱱᱚᱜᱼᱚᱭ ᱦᱟᱸᱜ ᱥᱮᱴᱮᱨᱚᱜ ᱠᱟᱱᱟ ᱛᱚ ᱦᱟᱜ ᱵᱷᱟᱹᱞᱤ ᱜᱮ ᱦᱟᱸᱜ ᱡᱚᱢ ᱧᱩ ᱦᱩᱭᱩᱜ ᱜᱮᱭᱟ ᱦᱟᱸᱜ ᱚᱱᱟ ᱢᱟᱱᱮ ᱯᱷᱚᱞ ᱰᱚᱞ ᱠᱚ ᱚᱱᱠᱟ ᱵᱮᱥᱤ ᱦᱟᱸᱜ ᱱᱚᱝᱠᱟ ᱤᱭᱟᱹ ᱠᱟᱛᱮᱫ ᱫᱚ ᱦᱟᱸᱜ ᱵᱟᱞᱮ ᱢᱟᱱᱟᱣᱟ ᱟᱯᱮᱜᱮ ᱚᱱᱛᱮ ᱪᱮᱫ ᱞᱮᱠᱟᱯᱮ ᱢᱟᱱᱟᱣᱟ᱾
ᱦ ᱟᱞᱮ ᱚᱱᱛᱮ ᱦᱚᱸ ᱚᱱᱠᱟ ᱚᱱᱟ ᱯᱷᱚᱞ ᱰᱚᱞ ᱠᱚᱞᱮ ᱟᱹᱜᱩ ᱞᱮᱛᱮᱞᱮ ᱡᱚᱢᱟ ᱟᱨᱠᱤ ᱡ ᱡᱟᱦᱟᱸ ᱛᱤᱱᱟᱹᱜ ᱯᱷᱚᱞ ᱠᱚ ᱛᱟᱦᱮᱱᱟ ᱪᱮᱥᱴᱟᱭᱟᱞᱮ ᱡᱷᱚᱛᱚ ᱨᱚᱠᱚᱢ ᱯᱷᱚᱞ ᱡᱚᱢ ᱨᱮᱱᱟᱜ ᱟᱨᱠᱤ ᱵᱚᱪᱷᱚᱨ ᱨᱮᱱᱟᱜ ᱯᱷᱚᱞ ᱛᱚ ᱟᱨ ᱵᱚᱪᱚᱨ ᱨᱮ ᱢᱤᱫᱷᱟ ᱠᱟᱛᱮ ᱫᱚ ᱡᱚᱢ ᱫᱚ ᱫᱚᱨᱠᱟ ᱫᱚᱨᱠᱟᱨ ᱠᱟᱱ ᱜᱮᱭᱟ ᱠᱚ ᱡᱷᱚᱛᱚ ᱢᱮᱸᱫᱷᱟ ᱠᱟᱛᱮ ᱦᱚᱸ ᱡᱚᱢ ᱠᱟᱹᱴᱤᱡ ᱪᱩᱞᱩᱝ ᱨᱮᱦᱚᱸ ᱢᱟᱱᱮ ᱡᱚᱢ ᱫᱚᱨᱠᱟᱨ ᱡᱟᱦᱟᱸ ᱱᱤᱛ ᱱᱤᱛ ᱢᱮᱱᱟᱜ ᱵᱚᱱᱟ ᱡᱚᱢ ᱵᱚ ᱢᱟᱱᱮ ᱡᱚᱢᱮᱫᱼᱟ ᱵᱚ ᱠᱞᱚᱢ ᱦᱚᱭᱛᱳ ᱚᱠᱚᱭ ᱪᱚ ᱵᱚ ᱪᱮᱫ ᱛᱮᱵᱚ ᱪᱤᱠᱟᱹᱜᱼᱟ ᱯᱟᱪᱮᱫ ᱪᱚ ᱵᱟᱵᱚ ᱧᱟᱢᱟ ᱚᱱᱟᱛᱮ ᱞᱟᱹᱭ ᱟᱠᱚ ᱡᱟᱦᱟᱸ ᱛᱤᱱᱟᱹᱜ ᱠᱟᱹᱢᱤ ᱛᱟᱦᱮᱱ ᱨᱮᱦᱚᱸ ᱱᱤᱭᱟᱹ ᱡᱟᱦᱟᱸ ᱚᱱᱩᱥᱴᱷᱟᱱ ᱚᱢᱚᱵᱚᱛᱤ ᱯᱚᱨᱚᱵᱽ ᱦᱤᱡᱩᱜ ᱠᱟᱱ ᱛᱟᱵᱚᱱᱟ ᱚᱱᱟ ᱚᱱᱩᱥᱴᱷᱟᱱ ᱨᱮᱫᱚ ᱠᱟᱹᱴᱤᱡ ᱪᱩᱞᱩᱝ ᱴᱟᱭᱤᱢ ᱩᱰᱩᱠ ᱠᱟᱛᱮᱫ ᱢᱤᱫᱴᱷᱮᱱ ᱫᱩᱲᱩᱵ ᱠᱟᱛᱮᱫ ᱵᱚ ᱡᱚᱢᱟ ᱟᱨᱠᱤ
ᱦᱳᱭ ᱦᱳᱭ ᱪᱮᱫᱟᱜ ᱥᱮ ᱯᱚᱨᱚᱵᱽ ᱫᱚ ᱟᱨ ᱵᱚᱪᱷᱚᱨ ᱨᱮ ᱢᱤᱫ ᱫᱤᱱ ᱠᱟᱱ ᱛᱟᱵᱚᱱᱟ ᱛᱚ ᱚᱱᱟ ᱢᱤᱫ ᱫᱤᱱ ᱦᱚᱸ ᱡᱩᱫᱤ ᱵᱟᱢ ᱡᱚᱢ ᱧᱩᱭᱟ ᱮᱱᱠᱷᱟᱱ ᱫᱚ ᱵᱷᱟᱹᱞᱮ ᱵᱟᱭ ᱦᱩᱭᱩᱜᱼᱟ ᱡᱟᱦᱟᱸ ᱞᱮᱠᱟᱢ ᱞᱟᱹᱭ ᱠᱮᱭᱟ ᱟᱹᱰᱤ ᱱᱟᱯᱟᱭ ᱟᱨ ᱱᱚᱜᱼᱚᱭ ᱦᱟᱸᱜ ᱦᱩᱞ ᱢᱟᱦᱟ ᱠᱚ ᱥᱮᱴᱮᱨᱚᱜ ᱠᱟᱱᱟ ᱛᱤᱨᱤᱥᱟ ᱡᱩᱱ ᱛᱟᱦᱚᱞᱮ ᱚᱱᱛᱮ ᱦᱩᱞ ᱢᱟᱦᱟ ᱪᱮᱫ ᱞᱮᱠᱟᱯᱮ ᱢᱟᱱᱟᱣ ᱛᱟᱦᱮᱱᱟ ᱟᱨ ᱚᱱᱟ ᱠᱚ ᱠᱟᱹᱴᱤᱡ ᱞᱟᱹᱭ ᱛᱟᱞᱟᱝ ᱢᱮ
ᱦᱩᱞ ᱢᱟᱦᱟ ᱢᱟᱱᱟᱣ ᱜᱮᱭᱟᱞᱮ ᱛᱤᱨᱤᱥᱮ ᱡᱩᱱ ᱪᱟᱜ ᱛᱤᱨᱤᱥᱮ ᱡᱩᱱ ᱜᱮ ᱟᱵᱚ ᱥᱟᱱᱛᱟᱲ ᱵᱚᱱ ᱥᱟᱫᱷᱤᱱ ᱞᱮᱱᱟ ᱥᱮ ᱟᱵᱚᱣᱟᱜ ᱫᱮᱥ ᱵᱚᱱ ᱥᱟᱫᱷᱤᱱ ᱞᱮᱱ ᱛᱟᱵᱚᱱᱟ ᱚᱱᱟ ᱠᱚ ᱤᱫᱤ ᱠᱟᱛᱮᱫ ᱜᱮ ᱵᱚ ᱵᱟᱵᱟ ᱟᱨᱠᱤ ᱡᱟᱦᱟᱸ ᱚᱱᱩᱥᱴᱷᱟᱱ ᱫᱚᱦᱚᱭ ᱜᱮᱭᱟᱞᱮ ᱦᱮᱸ ᱮᱱᱮᱡ ᱥᱮᱨᱮᱧ ᱠᱚ ᱦᱩᱭᱩᱜ ᱜᱮᱭᱟ ᱩᱱᱠᱩ ᱫᱤᱭᱮ ᱫᱤᱭᱮ ᱜᱮ ᱮᱱᱮᱡ ᱥᱮᱨᱮᱧ ᱠᱚ ᱛᱟᱨᱯᱚᱨᱮ ᱠᱟᱹᱴᱤᱡ ᱜᱤᱫᱽᱨᱟᱹ ᱟᱜ ᱮᱱᱮᱡ ᱥᱮᱨᱮᱧ ᱠᱷᱮᱞ ᱠᱚ ᱡᱟᱦᱟᱸ ᱛᱤᱱᱟᱹᱜ ᱦᱚᱲ ᱠᱚ ᱦᱤᱡᱩᱜ ᱟᱠᱚ
ᱦᱩᱸ ᱦᱩᱸ
ᱩᱱᱠᱩ ᱫᱟᱨᱟᱭ ᱛᱮᱜᱮ ᱚᱱᱟ ᱦᱩᱞ ᱢᱟᱦᱟ ᱫᱚ ᱯᱟᱞᱚᱱ ᱦᱩᱭᱩᱜ ᱜᱮᱭᱟ᱾ ᱠᱟᱹᱴᱤᱡ ᱜᱤᱫᱽᱨᱟᱹ ᱴᱤᱱᱟᱹᱜᱟ ᱠᱚ ᱦᱤᱡᱩᱜᱼᱟ ᱛᱤᱱᱟᱹᱜ ᱠᱚ ᱧᱮᱞ ᱥᱮᱬᱟᱭᱟᱠᱚ᱿ ᱪᱮᱫ ᱦᱩᱭ ᱞᱮᱱᱟ ᱚᱱᱟ᱾ ᱛᱤᱨᱤᱥᱮ ᱡᱩᱱ ᱵᱚᱱ ᱟᱨᱠᱤ ᱩᱱᱠᱩ ᱵᱟᱵᱚ ᱦᱩᱞ ᱢᱟᱦᱟ ᱨᱮᱜᱮ ᱩᱱᱠᱩ ᱵᱟᱵᱚ ᱥᱮᱬᱟ ᱟᱠᱚ ᱠᱷᱟᱱ ᱫᱚ ᱩᱱᱠᱩ ᱛᱤᱥ ᱠᱚ ᱥᱮᱬᱟᱭᱟᱠᱚ ᱟᱵᱚᱣᱟᱜ ᱥᱟᱱᱛᱟᱲ ᱨᱮᱱᱟᱜ ᱟᱹᱨᱤᱪᱟᱹᱞᱤ ᱠᱚ᱿ ᱥᱮ ᱤᱭᱟᱹ ᱠᱚ ᱪᱤᱠᱟᱹᱛᱮᱠᱚ ᱴᱷᱟᱹᱣᱠᱟᱹ ᱠᱚᱣᱟ ᱟᱵᱚ ᱥᱟᱱᱛᱟᱲ ᱨᱮᱱ ᱡᱟᱦᱟᱸᱭ ᱤᱭᱟᱹ ᱥᱟᱫᱷᱤᱱ ᱦᱩᱞ᱿ ᱥᱟᱹᱫᱷᱤᱱ ᱞᱮᱱᱟ ᱠᱚ ᱟᱵᱚ ᱞᱟᱹᱜᱤᱫ ᱠᱚ ᱞᱟᱹᱲᱦᱟᱹᱭ ᱞᱮᱱᱟ᱿ ᱥᱤᱫᱩ ᱠᱟᱹᱱᱦᱩ ᱵᱤᱨᱥᱟᱹ ᱢᱩᱱᱰᱟ ᱯᱷᱩᱞᱳ ᱡᱷᱟᱱᱚ ᱡᱟᱦᱟᱸ ᱠᱚ ᱛᱟᱦᱮᱸ ᱠᱟᱱᱟ᱾ ᱩᱱᱠᱩ ᱠᱚᱵᱚ ᱟᱨ ᱠᱟᱹᱴᱤᱡ ᱜᱤᱫᱽᱨᱟᱹ ᱠᱚᱵᱚ ᱧᱮᱞ ᱥᱮᱸᱲᱟ ᱟᱠᱚᱣᱟ ᱚᱱᱠᱟ ᱛᱮᱜᱮ᱾ ᱚᱱᱟ ᱦᱩᱞ ᱢᱟᱦᱟ ᱫᱚᱞᱮ ᱯᱟᱞᱚᱱ ᱜᱮᱭᱟ ᱟᱨᱠᱤ᱾
ᱮᱠᱟᱞ ᱮᱠᱟᱞ ᱟᱞᱮ ᱦᱚᱸ ᱱᱚᱣᱟ ᱟᱹᱛᱩ ᱠᱚᱨᱮᱫ ᱫᱚ ᱦᱟᱸᱜ ᱵᱟᱨᱯᱮ ᱥᱮᱨᱢᱟ ᱞᱟᱦᱟ ᱫᱚᱞᱮ ᱢᱟᱱᱟᱣ ᱵᱟᱲᱟᱭᱮᱫ ᱛᱟᱦᱮᱱ ᱜᱮᱭᱟ ᱟᱨ ᱟᱹᱰᱤ ᱱᱟᱯᱟᱭ ᱛᱮᱜᱮ ᱟᱫᱚ ᱱᱮᱛᱟᱨ ᱫᱚ ᱦᱟᱸᱜ ᱟᱹᱛᱩ ᱨᱮᱫᱚ ᱵᱟᱝ ᱦᱩᱭᱩᱜ ᱠᱟᱱᱟ ᱛᱚ ᱥᱩᱨ ᱥᱩᱯᱩᱨ ᱱᱚᱝᱠᱟ ᱥᱟᱱᱛᱟᱞᱤ ᱢᱤᱰᱤᱭᱟᱢ ᱵᱤᱫᱽᱫᱟᱹᱜᱟᱲ ᱠᱚ ᱦᱟᱸᱜ ᱨᱟᱠᱟᱵᱽ ᱠᱟᱱᱟ ᱟᱨ ᱥᱩᱨ ᱥᱩᱯᱩᱨ ᱟᱞᱮ ᱢᱮᱫ ᱯᱨᱟᱭᱢᱟᱨᱤ ᱤᱥᱠᱩᱞ ᱢᱮᱱᱟᱜᱼᱟ ᱚᱸᱰᱮ ᱦᱚᱸ ᱠᱟᱹᱴᱤᱡ ᱢᱟᱱᱮ ᱢᱟᱞᱟ ᱥᱮ ᱵᱟᱦᱟ ᱟᱛᱮᱜ ᱠᱟᱹᱴᱤᱡ ᱟᱨ ᱜᱟᱞᱚᱪ ᱦᱚᱸ ᱱᱚᱝᱠᱟ ᱢᱟᱱᱮ ᱢᱤᱫ ᱜᱷᱟᱹᱲᱤ ᱨᱮᱱᱟᱜ ᱜᱟᱞᱚᱪ ᱠᱚ ᱟᱛᱮᱫ ᱜᱮᱞᱮ ᱢᱟᱱᱟᱣ ᱮᱫᱟ᱿ ᱟᱨ ᱱᱚᱣᱟ ᱟᱞᱮ ᱟᱹᱛᱩ᱾ ᱥᱟᱺᱜᱤᱧ ᱧᱚᱜ ᱨᱮᱫᱚ ᱦᱟᱸᱜ ᱚᱱᱠᱟ ᱯᱨᱳᱜᱨᱟᱢ ᱠᱚᱦᱚᱸ ᱛᱟᱦᱮᱱ ᱠᱟᱱᱟ ᱡᱟᱦᱟᱸ ᱨᱮᱫᱚ ᱢᱟᱱᱮ ᱮᱱᱮᱡ ᱥᱮᱨᱮᱧ ᱦᱩᱭᱩᱜᱼᱟ᱾ ᱦᱮᱸ ᱛᱚ ᱱᱚᱜᱼᱚ ᱱᱚᱝᱠᱟ ᱠᱟᱛᱮ ᱟᱞᱮ ᱦᱚᱸ ᱱᱚᱣᱟ ᱠᱚᱨᱮ ᱫᱚᱞᱮ ᱢᱟᱱᱟᱣᱮᱫ ᱜᱮᱭᱟ ᱟᱪᱪᱷᱟ ᱟᱯᱮ ᱚᱱᱛᱮ ᱢᱟᱱᱮ ᱥᱤᱫᱩ ᱠᱟᱱᱦᱩ ᱨᱮᱱ ᱢᱩᱴᱷᱟᱹᱱ ᱠᱚ ᱢᱮᱱᱟᱜ ᱠᱚᱣᱟ ᱥᱩᱨ ᱥᱩᱯᱩᱨ
ᱦᱚᱸ ᱦᱚᱸ ᱢᱮᱱᱟᱜ ᱠᱚᱣᱟ ᱢᱮᱱᱟᱜ ᱠᱚᱣᱟ᱾
ᱦᱳᱭ ᱟᱵᱩ ᱱᱚᱜᱼᱚᱭ ᱡᱮ ᱦᱩᱞ ᱢᱟᱦᱟ ᱵᱤᱨᱵᱟᱱᱴᱟ ᱟᱵᱚᱣᱟᱜ ᱫᱤᱥᱚᱢ ᱞᱟᱹᱜᱤᱫ ᱠᱤᱱ ᱟᱞᱟᱭ ᱞᱮᱫᱼᱟ ᱮᱠᱷᱮᱱ ᱩᱱᱠᱤᱱ ᱢᱚᱛᱚᱡ ᱫᱚ ᱵᱟᱝ ᱟᱨᱦᱚᱸ ᱟᱹᱰᱤ ᱟᱭᱢᱟ ᱦᱚᱲ ᱥᱟᱸᱜᱮ ᱜᱮ ᱟᱵᱚ ᱡᱤᱣᱤ ᱠᱚ ᱞᱟᱭ ᱞᱮᱫᱼᱟ ᱟᱵᱚᱣᱟᱜ᱾ ᱯᱟᱹᱨᱥᱤ ᱞᱟᱹᱜᱤᱫ ᱟᱵᱩᱣᱟᱜ ᱥᱟᱶᱛᱟ ᱞᱟᱹᱜᱤᱫ ᱟᱵᱚᱣᱟᱜ ᱡᱩᱢᱤ ᱡᱟᱭᱜᱟ ᱞᱟᱹᱜᱤᱫ᱿ ᱨᱚᱰᱚᱡ ᱠᱚᱪᱞᱚᱱ ᱠᱷᱚᱱ ᱵᱟᱧᱪᱟᱜ ᱞᱟᱹᱜᱤᱫ᱾ ᱛᱚ ᱱᱚᱜ ᱚ ᱱᱚᱣᱟ ᱠᱚ ᱡᱤᱱᱤᱥ ᱟᱵᱚᱨᱮᱱ ᱜᱤᱫᱽᱨᱟᱹ ᱠᱚ ᱞᱟᱹᱭ
ᱢᱟᱱᱮ ᱵᱟᱰᱟᱭ ᱦᱚᱲ ᱡᱩᱫᱤ ᱩᱱᱠᱩ ᱱᱟᱦᱟᱜ ᱜᱤᱫᱽᱨᱟᱹ ᱡᱩᱫᱤ ᱵᱟᱵᱚᱱ ᱧᱮᱞ ᱥᱮᱸᱲᱟ ᱟᱠᱚᱣᱟ ᱩᱱᱠᱩ ᱫᱚ ᱫᱷᱤᱱᱟᱹᱝ ᱫᱚ ᱟᱫᱚ ᱟᱵᱚ ᱥᱟᱱᱛᱟᱲ ᱥᱚᱢᱟᱡᱽ ᱨᱮ ᱟᱹᱨᱤᱪᱟᱹᱞᱤ ᱫᱚᱠᱚ ᱦᱤᱲᱤᱧ ᱪᱟᱵᱟᱭᱟᱠᱚ ᱟᱫᱚ ᱫᱤᱠᱩ ᱫᱷᱚᱨᱢᱚ ᱠᱚ ᱪᱟᱞᱟᱜ ᱟ ᱥᱮ ᱟᱫᱚ ᱚᱱᱟ ᱚᱱᱟᱛᱮᱠᱚ ᱞᱟᱹᱭᱟ ᱦᱩᱞ ᱢᱟᱦᱟ ᱨᱮᱫᱚ ᱡᱷᱚᱛᱚ ᱜᱮ ᱥᱮᱴᱮᱨ ᱫᱚᱨᱠᱟᱨ ᱧᱮᱞ ᱥᱮᱬᱟ ᱫᱚᱨᱠᱟᱨ
ᱮᱠᱟᱞ ᱮᱠᱟᱞ ᱩᱱᱠᱤᱱᱟᱜ ᱡᱟᱦᱟᱸ ᱟᱵᱚᱣᱟᱜ ᱢᱟᱱᱮ ᱩᱱᱠᱤᱱᱟᱜ ᱡᱟᱦᱟᱸ ᱦᱚᱨ ᱢᱟᱱᱮ ᱩᱫᱩᱜ ᱦᱚᱴᱚ ᱟᱠᱟᱫ ᱵᱚᱱᱟ ᱠᱤᱱ ᱩᱱᱠᱤᱱᱟᱜ ᱟᱭᱰᱤᱭᱳᱞᱚᱡᱤ ᱟᱵᱚ ᱢᱟᱱᱟᱣ ᱵᱟᱛᱟᱣ ᱦᱩᱭ ᱟᱵᱚᱱᱟ ᱱᱤᱛᱚᱜ ᱟᱵᱚ ᱦᱚᱭ ᱱᱤᱛᱚᱜ ᱟᱵᱚ ᱥᱟᱱᱛᱟᱞ ᱯᱟᱨᱜᱟᱱᱟ ᱚᱱᱠᱟ ᱴᱚᱴᱷᱟ ᱵᱚᱱ ᱧᱟᱢ ᱟᱠᱟᱫᱟ ᱢᱮᱱᱠᱷᱟᱱ ᱚᱱᱟ ᱡᱟᱭᱜᱟ ᱨᱮ ᱟᱵᱚ ᱱᱤᱛᱚᱜ ᱵᱟᱵᱚᱱ ᱥᱟᱥᱚᱱ᱾ ᱫᱟᱲᱮᱭᱟᱜ ᱠᱟᱱᱟ ᱠᱟᱱᱟ ᱟᱵᱚᱣᱟᱜ ᱡᱟᱭᱜᱟ ᱨᱮ ᱟᱵᱚ ᱵᱟᱵᱚᱱ ᱤᱭᱟᱹ ᱫᱟᱲᱮᱭᱟᱜ ᱠᱟᱱᱟ ᱠᱟᱱᱟ ᱢᱟᱱᱮ ᱟᱵᱚᱣᱟᱜ ᱯᱟᱹᱨᱥᱤ ᱦᱚᱸ ᱴᱷᱤᱠ ᱴᱷᱟᱠ ᱮᱢᱯᱞᱤᱢᱮᱱᱴ ᱚᱸᱰᱮ ᱵᱟᱝ ᱪᱟᱞᱟᱜ ᱠᱟᱱᱟ᱾ ᱠᱟᱱᱟ ᱡᱟᱭᱜᱟ ᱡᱚᱢᱤ ᱱᱤᱛ ᱦᱳᱠ ᱵᱚᱱ ᱨᱮᱡ ᱚᱪᱚᱜ ᱠᱟᱱᱟ᱾ ᱠᱟᱱᱟ ᱚᱱᱟ ᱡᱟᱭᱜᱟ ᱨᱮ ᱛᱮ ᱱᱚᱜᱼᱚ ᱱᱚᱣᱟ ᱠᱚ ᱢᱤᱫᱴᱮᱱ ᱧᱮᱞ ᱨᱮᱭᱟᱜ ᱞᱟᱹᱠᱛᱤ ᱠᱟᱱᱟ ᱚᱱᱟ ᱩᱱᱠᱤᱱᱟᱜ ᱛᱟᱲᱟᱢ ᱰᱟᱦᱟᱨ ᱯᱟᱸᱡᱟ ᱞᱟᱹᱠᱛᱤ ᱠᱟᱱᱟ ᱡᱮ ᱮᱢᱱᱤ ᱦᱚᱸ ᱟᱵᱚ᱾ ᱨᱚᱰᱚᱡ ᱠᱚᱪᱨᱚᱱ ᱨᱮᱜᱮ ᱢᱮᱱᱟᱜ ᱵᱚᱱᱟ ᱡᱟᱦᱟᱸᱛᱮ ᱞᱟᱦᱟᱛᱮ ᱞᱮᱠᱟ ᱪᱮᱫ ᱞᱮᱠᱟ᱾ ᱵᱚᱱ ᱨᱚᱰᱚᱡ ᱠᱚᱪᱞᱚᱱ ᱚᱪᱚᱜ ᱠᱟᱱ ᱛᱟᱦᱮᱱᱟ ᱚᱱᱠᱟ ᱜᱮ ᱱᱤᱛᱚᱜ ᱦᱚᱸ ᱚᱱᱟ ᱠᱚᱨᱮᱢ ᱧᱮᱞ ᱠᱚᱣᱟ ᱡᱮ ᱡᱚᱢᱤ ᱠᱚ ᱨᱮᱡ ᱚᱪᱚᱜ ᱠᱟᱱᱟ ᱦᱮᱸ ᱚᱰᱮᱡ
ᱦᱮᱸ ᱦᱳᱭ ᱦᱳᱭ ᱟᱹᱰᱤ ᱡᱟᱭᱜᱟ ᱨᱮᱜᱮ ᱚᱱᱠᱟ ᱜᱮ ᱦᱩᱭᱩᱜ ᱠᱟᱱᱟ ᱟᱵᱚ ᱥᱟᱱᱛᱟᱲ ᱦᱚᱯᱚᱱ ᱜᱮᱵᱚᱱ ᱨᱮᱡ ᱦᱚᱪᱚᱜ ᱠᱟᱱᱟ ᱵᱚᱱ᱾ ᱤᱧ ᱫᱚ ᱡᱚᱢᱤ ᱡᱟᱭᱜᱟ ᱡᱟᱜᱮ ᱟᱵᱚᱣᱟᱜ ᱢᱮᱱᱟᱜᱼᱟ ᱟᱨᱠᱤ᱾
ᱮᱠᱟᱞ ᱮᱠᱟᱞ ᱱᱚᱜ ᱱᱟ ᱠᱚ ᱢᱟᱱᱮ ᱟᱵᱚ᱾ ᱱᱤᱛᱚᱜ ᱡᱟᱦᱟᱸᱭ ᱠᱚ ᱦᱟᱨᱟ ᱨᱟᱠᱟᱵᱚᱜ ᱠᱟᱱᱟ ᱠᱟᱹᱴᱤᱡ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱱᱩᱠᱩ ᱱᱚᱣᱟ ᱟᱵᱚ ᱞᱟᱹᱭ ᱵᱩᱡᱷᱟᱹᱣ ᱞᱟᱜᱟᱣ ᱵᱚᱱᱟ ᱟᱨ ᱥᱤᱠᱷᱱᱟᱹᱛ ᱥᱮᱫ ᱟᱨᱦᱚᱸ ᱦᱚᱸ ᱢᱟᱲᱟᱝ ᱞᱟᱜᱟᱣ ᱵᱚᱱᱟ ᱪᱮᱫᱟᱜ ᱥᱮ ᱱᱤᱛᱚᱜ
ᱟ ᱡᱟᱦᱟᱸ ᱢᱮᱱᱟᱜ ᱚᱞᱪᱤᱠᱤ ᱛᱮ ᱯᱟᱲᱦᱟᱣ ᱦᱚᱸ ᱞᱟᱹᱠᱛᱤᱭᱟᱱ ᱠᱟᱱᱟ᱾ ᱟᱫᱚ ᱟᱵᱚᱣᱟᱜ ᱪᱤᱠᱟᱹᱜ ᱠᱟᱱᱟ ᱟᱵᱚ ᱱᱚᱣᱟ ᱠᱚᱥᱮᱱ ᱡᱟᱭᱜᱟ ᱨᱮᱫᱚ ᱩᱱᱟᱹᱜ ᱮᱠᱴᱟ ᱥᱟᱶᱛᱟᱞᱤ ᱫᱚ ᱵᱟᱝ ᱪᱟᱹᱞᱩ ᱜᱮᱭᱟ᱾ ᱡᱟᱦᱟᱸ ᱨᱮ ᱥᱟᱱᱛᱟᱲ ᱵᱤᱥᱤ ᱢᱮᱱᱟᱜ ᱠᱚᱣᱟ ᱮᱴᱟᱜ ᱮᱴᱟᱜ ᱤᱡᱟ. ᱨᱮᱫᱚ ᱥᱟᱱᱛᱟᱲᱤ ᱫᱚ ᱪᱟᱹᱞᱩᱜ ᱜᱮᱭᱟ ᱠᱤᱱᱛᱩ ᱱᱚᱣᱟ ᱯᱚᱪᱷᱤᱢ ᱵᱚᱝᱜᱚ ᱨᱮᱫᱚ ᱠᱟᱹᱡ ᱠᱚᱢ ᱜᱮᱭᱟ ᱟᱨᱠᱤ᱾
ᱦᱳᱭ ᱦᱳᱭ ᱦᱳᱭ ᱟᱨ ᱱᱚᱜᱚᱭ ᱱᱤᱛᱚᱜ ᱡᱟᱦᱟᱸ ᱫᱚ ᱢᱟᱱᱮ ᱟᱵᱩᱣᱟᱜ ᱱᱚᱣᱟ ᱫᱚ ᱡᱤᱫᱤ ᱡᱮ ᱟᱵᱩ ᱱᱤᱛᱷᱚ ᱦᱚᱸᱵᱚᱱ ᱨᱰᱚᱡ ᱠᱚᱪᱚᱞᱚᱱᱪᱩᱜ ᱠᱟᱱᱟ ᱟᱨ ᱡᱩᱭᱤ ᱡᱩᱢᱤ ᱡᱟᱭᱜᱟ ᱵᱚᱱ ᱨᱮᱜ ᱪᱤᱜ ᱠᱟᱱᱟ ᱱᱚᱣᱟ ᱨᱮᱱᱟᱜ ᱫᱚ ᱠᱟᱨᱚᱱ ᱚᱡᱮ ᱫᱚ ᱦᱩᱭᱩᱜ ᱠᱟᱱᱟ ᱛᱳᱢᱟᱨ ᱟᱵᱩᱣᱟᱜ ᱱᱤᱛ ᱦᱚᱸ ᱥᱤᱠᱷᱱᱟᱹᱛ ᱟᱹᱣᱨᱤ ᱵᱩᱱ ᱞᱟᱦᱟᱜᱼᱟ᱾ ᱦᱮᱸ ᱠᱟᱜᱚᱡᱽ ᱠᱚᱞᱚᱢ ᱛᱮ ᱱᱤᱛᱚᱜ ᱫᱚ ᱟᱫᱚ ᱞᱟᱦᱟ ᱛᱮᱫᱚ ᱥᱤᱫᱩ ᱠᱟᱹᱱᱩ ᱡᱚᱠᱷᱚᱱ ᱠᱤᱱ ᱞᱟᱲᱦᱟᱹᱭ ᱞᱮᱱᱟ ᱟᱴᱷᱮᱨᱚᱥᱚ ᱯᱚᱱᱪᱟᱱᱚ ᱥᱟᱦᱮᱜ ᱨᱮ ᱫᱚ ᱩᱱᱡᱚᱠᱷᱟᱡ ᱫᱚ ᱚᱱᱠᱟ ᱠᱟᱜᱚᱪᱽ ᱠᱚᱞᱚᱢ ᱦᱟᱹᱛᱭᱟᱹᱨ ᱫᱚ ᱚᱝᱠᱟ ᱵᱟᱝ ᱛᱟᱦᱮᱸ ᱠᱟᱱᱟ ᱛᱚᱠᱷᱚᱱ ᱫᱚ ᱚᱝᱠᱟ ᱛᱟᱯᱟᱢ ᱞᱟᱹᱲᱦᱟᱹᱭ ᱦᱩᱭᱩᱜ ᱠᱟᱱ ᱛᱮᱦᱮᱸᱱᱟ᱾ ᱟᱨ ᱱᱤᱛᱚᱜ ᱫᱚ ᱚᱱᱠᱟ ᱛᱟᱯᱟᱢ ᱞᱟᱹᱲᱦᱟᱹᱭ ᱠᱮᱛᱮᱫ ᱫᱚ ᱵᱟᱝ ᱦᱩᱭᱩᱜᱼᱟ ᱱᱤᱛᱚᱜ ᱫᱚ ᱵᱩᱫᱷᱤ ᱡᱳᱨ ᱛᱮᱠᱚ ᱛᱟᱯᱟᱢ ᱞᱟᱹᱲᱦᱟᱹᱭ ᱠᱟᱱᱟ ᱡᱚᱛᱚ ᱦᱚᱲ ᱠᱚ ᱛᱟᱯᱟᱢ ᱠᱟᱱᱟ ᱟᱠᱩᱣᱟᱜ ᱠᱚᱞᱚᱢ ᱛᱮ ᱠᱟᱜᱚᱡᱽ ᱛᱮ ᱵᱩᱫᱽᱫᱷᱤ ᱛᱮ ᱜᱮᱭᱟᱱ ᱛᱮ, ᱛᱚ ᱱᱤᱛᱚᱜ ᱚᱠᱛᱚᱫᱚ ᱱᱚᱜᱼᱚ ᱱᱚᱝᱠᱟᱱᱟᱜ ᱥᱮᱴᱮᱨ ᱟᱠᱟᱱᱟ ᱡᱟᱦᱟᱸ ᱫᱚ ᱢᱟᱱᱮ ᱟᱢᱟᱜ ᱵᱩᱫᱽᱫᱷᱤ ᱛᱮᱢ ᱛᱟᱯᱟᱢ ᱫᱟᱲᱮᱭᱟᱜᱼᱟ ᱟᱢᱟᱜ ᱫᱟᱲᱤ ᱛᱮᱫᱚ ᱵᱟᱢ ᱛᱟᱯᱟᱢᱟ᱾ ᱦᱮᱸ ᱟᱸᱜᱥᱟᱨ, ᱠᱟᱹᱯᱤ ᱟᱛᱮ ᱛᱟᱯᱟᱢ ᱠᱟᱛᱮ ᱫᱚ ᱱᱤᱭᱟᱹ ᱚᱠᱛᱚ ᱨᱮᱫᱚ ᱟᱢᱟᱜ ᱫᱚ ᱠᱚᱱᱚ ᱞᱟᱵ ᱵᱟᱹᱱᱩᱜᱼᱟ ᱟᱢ ᱫᱚ ᱥᱮ ᱪᱮᱫᱚᱜ ᱢᱮ ᱥᱤᱠᱷᱱᱟᱹᱛᱚᱜ ᱢᱮ ᱮᱱᱠᱷᱟᱱ ᱜᱮ ᱟᱢ ᱚᱝᱠᱟᱢ ᱛᱟᱯᱟᱢ ᱠᱟᱛᱮᱜ ᱮᱢ ᱡᱤᱛᱠᱟᱹᱨ ᱫᱮᱲᱮᱭᱟᱜᱼᱟ ᱵᱟᱝᱠᱷᱟᱱ ᱫᱚ ᱵᱟᱢ ᱡᱤᱛᱠᱟᱹᱨ ᱫᱮᱲᱮᱭᱟᱜᱼᱟ᱾
ᱱᱚᱸᱜᱼᱚ ᱱᱚᱝᱠᱟᱱᱟᱜ ᱦᱚᱸ ᱚᱠᱛᱚ ᱦᱮᱡ ᱟᱠᱟᱱᱟ ᱱᱤᱛᱚᱜ ᱫᱚ ᱥᱮᱪᱮᱫ ᱨᱮᱭᱟᱜ ᱥᱮᱪᱮᱜ ᱥᱮᱜ ᱵᱚᱱ ᱞᱟᱦᱟ ᱪᱟᱞᱟᱜᱼᱟ᱾ ᱮᱱᱠᱷᱟᱱ ᱠᱷᱟᱸ ᱫᱚᱦᱟᱸ ᱟ ᱟᱵᱚᱱ ᱡᱩᱢᱤᱫᱚᱜᱼᱟ ᱟᱨ ᱵᱩᱱ ᱢᱤᱜᱴᱷᱮᱡᱚᱜᱼᱟ᱾
ᱦᱟᱸ ᱦᱟᱸ ᱦᱟ. ᱦᱟ.
ᱪᱳᱣᱟᱦᱟᱨ ᱦᱚᱸ ᱡᱩᱫᱤ ᱚᱱᱠᱟ ᱥᱮᱪᱮᱫ ᱥᱮᱪᱮ ᱥᱮᱜ ᱵᱚᱢᱟᱭ ᱩᱰᱩᱜ ᱠᱮᱥᱮᱱ ᱛᱮᱵᱚᱱ ᱛᱟᱭᱚᱢᱚᱜᱼᱟ ᱮᱱᱠᱷᱟᱱ ᱢᱟ ᱦᱟᱸᱜ ᱵᱟᱵᱩᱱ ᱞᱟᱦᱟ ᱫᱮᱲᱮᱭᱟᱜᱼᱟ᱾
ᱵᱟᱵᱚᱱ ᱞᱟᱦᱟ ᱫᱟᱲᱮᱟᱜᱼᱟ
ᱦᱩᱸ
ᱟᱯᱮ ᱛᱟᱦᱮᱞᱮ ᱚᱱᱟ ᱠᱚᱨᱮ ᱫᱚ ᱪᱮᱫᱞᱮᱠᱟ ᱜᱤᱫᱽᱨᱟᱹ ᱠᱩ ᱯᱟᱲᱦᱟᱣ ᱠᱩ ᱢᱟᱱᱮ ᱥᱟᱸᱜᱮᱠᱚ ᱯᱟᱲᱦᱟᱜ ᱠᱟᱱᱟ ᱥᱮ ᱠᱚ ᱵᱟᱹᱜᱤᱭᱮᱫᱟ ᱪᱮᱜ ᱠᱟ ᱚᱱᱛᱮ ᱫᱚ?
ᱥᱟᱱᱛᱟᱲ ᱜᱤᱫᱽᱨᱟᱹ ᱦᱚᱸ ᱯᱟᱨᱟᱜ ᱠᱟᱱ ᱜᱮᱭᱟ ᱠᱚ ᱟᱫᱚ ᱯᱟᱨᱦᱟᱣ ᱜᱤᱫᱽᱨᱟᱹ ᱯᱟᱨᱦᱟᱣ ᱯᱤᱪᱷᱟ. ᱫᱚ ᱟᱫᱚ ᱤᱭᱟᱹᱟᱹᱨᱮ ᱢᱤᱜᱴᱟᱝ ᱚᱲᱟᱜ ᱨᱮ ᱟᱭᱳ ᱵᱟᱵᱟᱼᱟᱜ ᱤᱡᱟ. ᱫᱚᱨᱠᱟᱨ ᱟᱨᱠᱤ ᱡᱮ ᱜᱤᱫᱽᱨᱟᱹ ᱠᱟ. ᱪ ᱪᱩᱞᱩᱝ ᱜᱟᱭᱤᱴ ᱨᱮᱠᱚ ᱫᱚᱦᱚ ᱞᱮᱠᱷᱟᱱ ᱜᱤᱫᱽᱨᱟᱹ ᱴᱷᱤᱠ ᱴᱷᱟᱠ ᱮ ᱯᱟᱲᱦᱟᱜ ᱠᱟᱱᱟ ᱥᱮ ᱵᱟᱝ ᱴᱷᱤᱠ ᱴᱷᱤᱠᱴᱷᱟᱡ ᱤᱥ ᱠᱩᱞᱮ ᱪᱟᱞᱟᱜ ᱠᱟᱱᱟᱭ ᱥᱮ ᱵᱟᱝ ᱚᱱᱟ ᱠᱚ ᱠᱚ. ᱜ ᱪᱩᱞᱩ ᱠᱷᱮᱞ ᱫᱚᱦᱚ ᱞᱮᱠᱷᱟᱱ ᱡᱚᱛᱚ ᱜᱤᱫᱽᱨᱟᱹ ᱜᱮᱠᱚ ᱯᱟᱲᱦᱟᱜ ᱛᱟᱵᱚᱱᱟ ᱟᱵᱚ ᱡᱩᱫᱤ ᱟᱵᱚ ᱟᱭᱳᱼᱵᱟᱵᱟ ᱜᱮ ᱡᱩᱫᱤ ᱜᱤᱫᱽᱨᱟᱹ ᱵᱟᱵᱚ ᱜᱟᱭᱤᱴ ᱠᱚᱣᱟ ᱵᱟᱵᱚ ᱞᱟᱹᱭ ᱥᱮᱬᱟ ᱟᱠᱚᱣᱟ ᱩᱠᱩ ᱛᱟᱦᱚᱞᱮ ᱩᱱᱠᱩ ᱜᱤ ᱟᱫᱚ ᱛᱷᱩᱲᱤᱱᱟᱜ ᱩᱱᱠᱩ ᱢᱟᱠᱚ ᱜᱤᱫᱽᱨᱟᱹ ᱜᱮᱭᱟ ᱟᱨ ᱯᱟᱲᱦᱟᱜ ᱥᱟᱱᱟ ᱠᱚᱣᱟ᱾
ᱮᱠᱟᱞ ᱮᱠᱟᱞ ᱱᱚᱣᱟ ᱫᱚ ᱟᱹᱰᱤ ᱥᱟᱹᱨᱤ ᱠᱟᱛᱷᱟ ᱜᱮᱢ ᱞᱟᱹᱭ ᱠᱟᱜ ᱮᱫᱟ ᱢᱟᱱᱮ ᱢᱤᱜᱴᱮᱱ ᱯᱚᱨᱤᱵᱟᱨ ᱨᱮ ᱜᱟᱨᱡᱮᱱᱟᱜ ᱮᱢᱮᱢ ᱫᱚ ᱟᱹᱰᱤ ᱜᱮ ᱢᱮᱱᱟᱜᱼᱟ᱾ ᱢᱤᱜᱴᱮᱱ ᱜᱤᱫᱽᱨᱟᱹ ᱛᱟᱭᱚᱢ ᱨᱮᱫᱚ ᱡᱮ ᱜᱤᱫᱽᱨᱟᱹ ᱪᱤᱜᱞᱮᱠᱟᱭ ᱵᱮᱱᱟᱣ ᱮᱭᱟ ᱚᱱᱟ ᱫᱚᱭ ᱱᱤᱨᱵᱷᱚᱨ ᱫᱟᱭ ᱟᱭᱟᱜ ᱦᱮᱸ ᱜᱟᱨᱡᱮᱱ ᱴᱷᱮᱱ ᱜᱮ ᱩᱱᱤ ᱜᱟᱨᱡᱮᱱ ᱪᱤᱜ ᱞᱮᱠᱟᱭ ᱵᱮᱱᱟᱣ ᱮᱭᱟ ᱛᱚ ᱱᱚᱜᱼᱚ ᱱᱟ ᱢᱤᱜᱴᱮᱱ ᱜᱟᱨ ᱡᱮᱱᱟᱜ ᱮᱢᱮ ᱮᱢ ᱫᱚ ᱟᱹᱰᱤ ᱜᱮ ᱛᱟᱦᱮᱱᱟ᱾ ᱛᱚ ᱡᱚᱛᱚ ᱦᱚᱲᱟᱜ ᱜᱟᱨᱡᱮᱱ ᱫᱚ ᱚᱱᱠᱟ ᱥᱤᱠᱠᱷᱤᱛᱚ᱾ ᱵᱟᱝᱠᱚ ᱛᱮᱦᱮᱱᱟ ᱛᱚ ᱦᱮᱸ ᱩᱱᱤ ᱢᱮᱱᱟᱭ ᱡᱟᱦᱟᱸ ᱞᱮᱠᱟ ᱜᱮ ᱴᱷᱤᱠ ᱜᱮ ᱦᱟᱸᱜ ᱮ ᱠᱚᱨᱟᱣᱫᱟᱭ ᱟᱨ ᱪᱮᱤ ᱤᱧ ᱵᱩᱡᱷᱟᱹᱣ ᱮᱭᱟ ᱟᱡᱜᱮᱦᱟᱜ ᱮ ᱴᱷᱤᱠ ᱵᱟᱹᱱᱩᱭᱟ ᱵᱟᱠᱷᱟᱡ ᱫᱚ ᱜᱤᱫᱽᱨᱟᱹ ᱫᱚ ᱟᱡ ᱟᱭᱳ ᱵᱩᱡᱷᱟᱹᱣ ᱮᱭᱟ ᱛᱚ ᱱᱚᱜᱼᱚ ᱱᱚᱝᱠᱟ᱾ ᱦᱚᱸ ᱢᱤᱜ ᱵᱟᱨᱭᱟ ᱟᱵᱚ ᱱᱚᱝᱠᱟ ᱯᱷᱮᱢᱮᱞᱤ ᱦᱚᱸᱠᱚ ᱛᱟᱦᱮᱱ ᱜᱮᱭᱟ ᱡᱟᱦᱟᱸ ᱫᱚ ᱱᱤᱡᱮ ᱜᱮ ᱴᱷᱤᱠ ᱵᱟᱝᱠᱚᱼᱼ ᱛᱟᱦᱮᱱᱟᱭ ᱥᱮ ᱱᱤᱡᱮ ᱜᱮ ᱵᱟᱝ ᱵᱚ ᱥᱤᱠᱠᱷᱤᱛᱚᱠᱚᱜᱼᱟ ᱛᱚ ᱜᱤᱫᱽᱨᱟᱹ ᱪᱮᱠᱟᱛᱮᱭ ᱥᱤᱠᱠᱷᱤᱛ ᱛᱚᱭᱟ ᱛᱚ ᱱᱚᱜᱼᱚ ᱱᱚᱣᱟ ᱥᱤᱠᱠᱷᱤᱛᱚ ᱛᱟᱲᱟᱢ ᱰᱟᱦᱟᱨ ᱨᱮ ᱟᱨ ᱥᱮ ᱟᱵᱚ ᱥᱮᱪᱮᱫ ᱨᱮ ᱟᱨᱦᱚᱸ ᱡᱟᱹᱥᱛᱤ ᱢᱟᱱᱮ ᱞᱟᱦᱟ ᱦᱮᱡ ᱞᱟᱜᱟᱣ ᱟᱵᱚᱱᱟ ᱛᱚᱵᱮ ᱠᱷᱟᱱ ᱜᱮ ᱟᱵᱩ ᱟᱨ ᱱᱚᱝᱠᱟ ᱮᱴᱟᱜ ᱡᱟᱹᱛᱤ ᱨᱮᱱ ᱞᱮᱠᱟ ᱦᱚᱲ ᱢᱟᱹᱱᱢᱤ ᱞᱮᱠᱟ ᱠᱟ ᱠᱮᱴᱮᱡ
ᱦᱚᱣ ᱦᱳᱭ ᱮᱠᱫᱚᱢ ᱜᱮ ᱥᱟᱹᱨᱤ ᱠᱟᱛᱷᱟ ᱜᱮ ᱱᱚᱣᱟ ᱫᱚ᱾
ᱟᱞᱮ ᱦᱚᱸ ᱱᱚᱛᱮ ᱫᱚ ᱦᱟᱸᱜ ᱚᱱᱠᱟ ᱢᱟᱱᱮ ᱯᱟᱲᱦᱟᱣ ᱫᱚᱠᱚ ᱯᱟᱲᱦᱟᱜ ᱠᱟᱱ ᱜᱮᱭᱟ ᱢᱤᱫ ᱵᱟᱨᱭᱟ ᱫᱚᱠᱚ ᱵᱟᱹᱜᱤ ᱦᱚᱸᱠᱚ ᱵᱟᱹᱜᱤᱭᱮᱫ ᱜᱮᱭᱟ ᱢᱮᱱᱮᱫ ᱫᱚ ᱚᱱᱠᱟ ᱥᱟᱠᱥᱮᱥ ᱫᱚ ᱢᱟᱱᱮ ᱡᱮ ᱯᱩᱨᱟᱹ ᱡᱚᱛᱚ ᱦᱚᱲ ᱚᱲᱟᱜ ᱚᱲᱟᱜ ᱜᱤᱫᱽᱨᱟᱹ ᱠᱚ ᱯᱟᱲᱦᱟᱜ ᱠᱟᱱᱟ ᱟᱨ ᱞᱟᱯᱷᱟᱝ ᱥᱮᱪᱮᱫ ᱥᱮᱫ ᱠᱚ ᱪᱟᱞᱟᱜ ᱠᱟᱱᱟ
ᱚ ᱟᱪᱪᱷᱟ ᱟᱪᱪᱷᱟ
ᱞᱟᱯᱷᱟᱝ ᱥᱮᱪᱮᱫ ᱥᱮᱫ ᱠᱚ ᱪᱟᱞᱟᱜ ᱠᱟᱱᱟ ᱟᱫᱚᱢ ᱠᱚᱫᱚ ᱵᱟᱹᱜᱤᱭᱮᱫᱼᱟ ᱫᱟᱲᱮᱭᱟᱜᱼᱟ ᱱᱚᱜᱼᱚ ᱱᱚᱝᱠᱟ
ᱦᱚᱸᱻ ᱟᱫᱚ ᱚᱸᱰᱮ ᱫᱚ ᱟᱵᱚ ᱜᱟᱨᱡᱮᱱ ᱜᱮ ᱴᱷᱤᱠ ᱵᱚ ᱛᱟᱦᱮᱸ ᱞᱮᱱᱠᱷᱟᱱ ᱜᱮ ᱜᱤᱫᱽᱨᱟᱹᱦᱚᱸᱵᱚ ᱜᱤᱫᱽᱨᱟᱹ ᱠᱚᱦᱚᱸ ᱠᱚ ᱴᱷᱤᱠᱚᱜᱼᱟ ᱜᱟᱨᱡᱮᱱ ᱡᱩᱫᱤ ᱜᱤᱫᱤᱼ ᱵᱟᱼ ᱵᱟᱵᱚᱱ ᱴᱷᱤᱠ ᱛᱟᱦᱮᱱᱟ ᱟᱨ ᱜᱤᱫᱽᱨᱟᱹ ᱛᱚ ᱟᱵᱚᱣᱟᱜ ᱡᱟ ᱟᱵᱚ ᱠᱚᱨᱟᱭᱟ ᱜᱤᱫᱽᱨᱟᱹ ᱚᱱᱟ ᱜᱮᱠᱚ ᱧᱮᱞ ᱥᱮᱬᱟᱭᱟ ᱚᱱᱟ ᱜᱮᱠᱚ ᱞᱟᱹᱭᱟ
ᱦᱳᱭ ᱟᱨ ᱱᱤᱛᱚᱜ ᱢᱟ ᱟᱵᱚᱣᱟᱜ ᱥᱟᱶᱛᱟ‌ ᱨᱮ ᱢᱮᱱ ᱞᱮᱠᱷᱟᱡ ᱯᱟᱹᱣᱨᱟᱹ ᱦᱟᱺᱰᱤ ᱟᱹᱰᱤ ᱡᱟᱹᱥᱛᱤ ᱵᱟᱹᱲᱤᱡᱚᱜ ᱠᱟᱱᱟ ᱥᱮ ᱚᱱᱟ ᱦᱚᱛᱮᱡ ᱛᱮᱜᱮ ᱟᱨᱦᱚᱸ ᱛᱟᱭᱚᱢ ᱪᱟᱞᱟᱜ ᱠᱟᱱ ᱛᱟᱵᱚᱱᱟ ᱛᱚ ᱱᱚᱜᱼᱚ ᱱᱚᱣᱟ ᱡᱩᱫᱤ ᱜᱟᱨᱡᱮᱱ ᱜᱮ ᱡᱩᱫᱤ ᱚᱱᱠᱟ ᱦᱟᱺᱰᱤ ᱯᱟᱹᱣᱨᱟᱹᱢ ᱧᱩᱭᱟ ᱛᱟᱦᱞᱮ ᱜᱤᱫᱽᱨᱟᱹ ᱢᱟᱭ ᱥᱮᱬᱟᱭ ᱜᱮᱭᱟ ᱟᱨᱮ
ᱜᱤᱫᱽᱨᱟᱹ ᱢᱟ ᱵᱮᱥᱤ ᱠᱚ ᱤᱭᱟᱹ ᱢᱟᱛᱟᱣ ᱟᱠᱟᱱᱟ ᱠᱚ ᱡᱟᱦᱟᱸᱨᱮ ᱯᱳᱨᱳ ᱦᱟᱺᱰᱤ ᱚᱸᱰᱮ ᱜᱮ ᱧᱮᱞ ᱠᱚᱣᱟᱵᱤᱱ ᱜᱤᱫᱽᱨᱟᱹ ᱠᱚ ᱟᱶ ᱦᱳᱭ ᱟᱫᱚ ᱤᱥᱠᱩᱞ ᱪᱮᱫᱟᱜ ᱫᱚ ᱩᱱᱟᱹᱜ ᱴᱟᱱ ᱵᱟᱝ ᱦᱳᱭᱳᱜ ᱠᱟᱱ ᱛᱟᱠᱚᱣᱟ
ᱮᱠᱟᱞ ᱮᱠᱟᱞ
ᱦᱚᱸᱜ ᱚᱱᱟ ᱠᱚᱦᱚᱸ ᱟᱹᱰᱤ ᱡᱟᱹᱥᱛᱤ ᱧᱮᱞᱚᱜ ᱠᱟᱱᱟ ᱛᱚ ᱱᱚᱜ-ᱚᱱᱟ ᱠᱚ ᱠᱚᱢ ᱞᱟᱜᱟᱣ ᱵᱚᱱᱟ ᱯᱟᱹᱣᱨᱟᱹ ᱦᱟᱺᱰᱤ ᱵᱟᱝᱠᱷᱟᱱ ᱫᱚ ᱟᱨᱦᱚᱸ ᱟᱹᱰᱤ ᱚᱵᱚᱥ ᱨᱮ ᱪᱟᱞᱟᱜ ᱛᱟᱵᱚᱱᱟ ᱟᱨᱦᱚᱸ ᱚᱱᱠᱟ ᱥᱮᱫᱟᱭ ᱞᱮᱠᱟᱜᱮ ᱡᱩᱢᱤ ᱡᱚᱢᱟ ᱵᱚᱱ ᱨᱮᱡ ᱚᱪᱚᱜᱟ
ᱦᱚᱸᱻ
ᱛᱚ ᱢᱟ ᱮᱱᱠᱷᱟᱱ ᱟᱞᱟᱝᱟᱜ ᱚᱠᱛᱚ ᱠᱚ ᱦᱟᱸᱜ ᱢᱩᱪᱟᱹᱫ ᱦᱮᱡ ᱮᱱ ᱛᱟᱞᱟᱝᱟ ᱛᱚ ᱱᱚᱝᱠᱟᱜᱮ ᱦᱟᱸᱜ ᱟᱨᱦᱚᱸ
ᱦᱳᱭ ᱨᱚᱯᱚᱲ ᱦᱩᱭᱩᱜᱼᱟ
ᱦᱳᱭ ᱢᱟ ᱛᱟᱦᱚᱞᱮ ᱢᱟ ᱥᱟᱨᱦᱟᱣ ᱜᱮ ᱚᱠᱛᱚ ᱮᱢ ᱞᱟᱹᱜᱤᱫ ᱢᱟ
ᱚᱸᱻ ᱦᱚᱸ ᱦᱚᱸᱻ